ᱜᱚᱢᱠᱮ
ᱦᱮᱸ, ᱜᱚᱝᱠᱮ ᱡᱚᱦᱟᱨ ᱜᱮ?
ᱦᱮᱸ ᱡᱚᱦᱟᱨ ᱜᱮ ᱱᱚᱣᱟ ᱥᱟᱨ ᱥᱟᱜᱩᱱ ᱧᱤᱫᱟᱹ, ᱡᱚᱦᱟᱨ ᱢᱮᱱᱛᱮ ᱜᱮ ᱦᱟᱸᱜ ᱞᱤᱧ ᱮᱛᱚᱦᱚᱵ ᱮᱫᱟ ᱦᱩᱸ᱾
ᱦᱳᱭ᱾ ᱜᱚᱢᱠᱮ ᱧᱩᱦᱩᱢ ᱢᱟ ᱧᱩᱦᱩᱢ ᱚᱠᱛᱚᱭᱮᱱ ᱜᱮᱭᱟ᱾ ᱢᱮᱱ ᱱᱚᱣᱟ ᱧᱩᱦᱩᱢ ᱚᱠᱛᱚ ᱨᱮ ᱟᱹᱰᱤ ᱟᱹᱰᱤ ᱢᱤᱫᱴᱤᱡ ᱱᱟᱯᱟᱭ ᱢᱤᱫ ᱥᱟᱠᱟᱢ ᱟᱹᱜᱩ ᱠᱟᱛᱮ ᱞᱟᱸᱜ ᱞᱮᱠᱟ ᱥᱮ ᱪᱮᱫ ᱵᱮᱱ ᱞᱟᱹᱭᱟ
ᱦᱮᱸ ᱚᱵᱚᱥᱥᱳᱭ ᱜᱚᱝᱠᱮ ᱛᱟᱠᱚ ᱡᱟᱦᱟᱸ ᱩᱰᱟᱹᱱ ᱴᱟᱭᱤᱢ ᱠᱚ ᱮᱢ ᱠᱟᱱᱟ ᱥᱮ ᱚᱠᱛᱚ ᱠᱚ ᱮᱢ ᱠᱟᱱᱟ ᱚᱱᱟ ᱚᱱᱮ ᱚᱱᱟᱼᱼ ᱚᱠᱛᱚ ᱵᱷᱤᱛᱤᱨ ᱨᱮ ᱡᱩᱫᱤ ᱟᱞᱟᱝ ᱡᱟᱦᱟᱱᱟᱜ ᱥᱟᱠᱟᱢ ᱧᱩᱢ ᱛᱮᱞᱟᱝ ᱜᱚᱞᱯᱚᱜᱼᱟ ᱢᱮᱱᱠᱷᱟᱱ ᱚᱱᱟ ᱫᱚ ᱟᱰᱤ ᱵᱷᱟᱜᱤᱜᱼᱟ ᱜᱚᱢᱠᱮ ᱛᱟᱠᱚ ᱦᱚᱸ ᱵᱷᱟᱜᱤ ᱠᱚ ᱵᱩᱡᱷᱟᱹᱣᱟ ᱟᱞᱟᱝ ᱦᱚᱸᱼᱼ ᱚᱱᱟ ᱱᱤᱛ ᱚᱱᱟ ᱥᱟᱠᱟᱢ ᱢᱟᱛᱮᱞᱟᱝ ᱨᱚᱯᱚᱲ ᱞᱮᱱᱠᱷᱟᱱ ᱟᱰᱤ ᱵᱷᱟᱜᱤᱜᱼᱟ?
ᱦᱳᱭ ᱜᱚᱢᱠᱮ ᱢᱮᱱᱫᱚ ᱜᱚᱢᱠᱮ ᱱᱚᱣᱟ ᱟᱵᱚ ᱢᱟᱱᱡᱷᱤ ᱡᱤᱵᱚᱱᱼᱼ ᱚᱠᱟ ᱠᱷᱚᱱ ᱦᱮᱡ ᱮᱱᱟ ᱥᱮ ᱟᱵᱚ ᱪᱤᱠᱟᱹ ᱛᱮᱵᱚᱱ ᱧᱟᱢ ᱠᱮᱜᱼᱟ᱾ ᱚᱱᱟ ᱠᱚ ᱵᱟᱨᱮ ᱛᱮᱞᱟᱟᱝ ᱨᱚᱯᱚᱲ ᱞᱮᱱᱠᱷᱟᱡ ᱱᱤᱦᱟᱹᱛᱤ ᱟᱹᱰᱤ ᱱᱟᱯᱟᱭᱚᱜᱼᱟ᱾
ᱦᱮᱸ ᱚᱵᱚᱥᱥᱳᱭ ᱟᱵᱤᱱ ᱡᱟᱦᱟᱸ ᱠᱟᱛᱷᱟ ᱵᱮᱤᱱ ᱞᱟᱹᱭᱫᱟ ᱱᱚᱣᱟ ᱢᱟᱹᱱᱢᱤ ᱡᱮᱵᱚᱱ ᱪᱤᱠᱟᱹᱛᱮᱵᱚᱱ ᱧᱟᱢ ᱠᱮᱫᱟ᱾ ᱱᱚᱣᱟ ᱢᱟ ᱦᱚᱭᱛᱚ ᱟᱹᱰᱤ ᱥᱮᱫᱟᱭ ᱥᱮ ᱯᱟᱹᱦᱤᱞ ᱡᱩᱜᱤ ᱡᱩᱜᱤ ᱨᱮᱱᱟᱜ ᱠᱟᱛᱷᱟ ᱠᱟᱱᱟ᱾ ᱦᱮᱸ ᱚᱠᱚᱭᱟᱜᱼᱼ ᱧᱮᱞ ᱫᱚᱦᱚ ᱵᱟᱹᱱᱩᱜ ᱛᱟᱞᱟᱝᱟ ᱢᱮᱱᱠᱷᱟᱱ ᱱᱚᱣᱟ ᱯᱩᱛᱷᱤ ᱠᱚᱨᱮ ᱥᱮ ᱡᱟᱦᱟᱸ ᱱᱩᱠᱩ ᱦᱟᱯᱲᱟᱢ ᱠᱚᱼᱼ ᱴᱷᱮᱱ ᱟᱸᱡᱚᱢ ᱟᱠᱟᱱ ᱫᱟᱫᱩ ᱛᱟᱠᱚ ᱴᱷᱮᱱ ᱩᱱᱠᱩ ᱠᱚᱣᱟᱜ ᱠᱟᱛᱷᱟ ᱠᱚ ᱩᱭᱦᱟᱹᱨ ᱵᱟᱲᱟ ᱠᱟᱛᱮ ᱜᱮ ᱠᱤᱪᱷᱩ ᱞᱟᱝ ᱨᱚᱯᱚᱲᱟ᱾
ᱦᱳᱭ ᱜᱚᱢᱠᱮ
ᱦᱮᱸᱻ
ᱟᱨ ᱡᱟᱜᱮ ᱜᱚᱢᱠᱮ ᱛᱟᱦᱚᱞᱮ ᱜᱚᱞᱯᱚ ᱫᱚᱞᱤᱧ ᱠᱚᱱᱴᱤ ᱱᱤᱭᱩᱮᱫᱼᱟ᱾
ᱦᱮᱸ ᱟᱫᱚ ᱦᱮᱸ ᱟᱪᱪᱷᱟ ᱢᱟ ᱠᱚᱱᱴᱤᱱᱤᱭᱩ ᱵᱮᱱ?
ᱜᱚᱢᱠᱮ ᱢᱮᱱᱫᱚ ᱱᱚᱜᱼᱚᱭ ᱡᱮ ᱟᱵᱚ ᱱᱚᱣᱟ ᱫᱷᱟᱹᱨᱛᱤ ᱯᱩᱨᱤ ᱨᱮ ᱢᱤᱫ ᱢᱟᱨᱼᱼ ᱢᱟᱨᱥᱟᱞ ᱵᱚᱱ ᱧᱟᱢ ᱟᱠᱟᱫᱟ ᱮᱱᱠᱷᱟᱱ ᱚᱱᱟ ᱢᱤᱫ ᱢᱟᱨᱥᱟᱞ ᱫᱚ ᱚᱠᱟ ᱠᱷᱚᱱ ᱵᱚᱱ ᱧᱟᱢ ᱟᱠᱟᱫᱟ ᱚᱸᱰᱮ ᱠᱷᱚᱱ ᱞᱟᱝ ᱨᱚᱯᱚᱲᱟ ᱪᱮᱫ?
ᱦᱮᱸ ᱮᱠᱫᱚᱢ ᱢᱟᱱᱮᱼᱼ ᱟᱞᱟᱝ ᱫᱚ ᱦᱚᱭᱛ ᱩᱱᱟᱹᱜ ᱢᱟᱱᱮ ᱢᱩᱞ ᱫᱟᱨᱤᱡ ᱵᱟᱞᱟᱜ ᱨᱮᱦᱚᱸᱚᱱᱠᱟ ᱰᱚᱜᱽ ᱰᱚᱜᱽ ᱞᱩᱩᱜ ᱡᱟᱦᱟᱸ ᱛᱤᱱᱟᱹᱜ ᱞᱟᱝ ᱵᱟᱲᱟᱭᱟᱼᱼ ᱡᱟᱦᱟᱱᱟᱜ ᱩᱰᱟᱹᱱ ᱞᱟᱝ ᱵᱟᱲᱟᱭᱟ ᱤᱱᱟᱹ ᱱᱤᱭᱟᱹᱮ ᱤᱱᱟᱹᱜ ᱜᱮᱞᱟᱝ ᱨᱚᱯᱚᱲᱟ᱾
ᱟᱹᱞᱤᱧ ᱡᱩᱫᱤ ᱚᱱᱟ ᱛᱟᱞᱟᱨᱮ ᱵᱟᱹᱞᱤᱧ ᱞᱟᱹᱭ ᱫᱟᱲᱮᱭᱟᱜᱼᱟ ᱚᱱᱟ ᱟᱵᱮᱱ ᱜᱟᱹᱰᱤᱡᱼᱼ ᱞᱟᱹᱭ ᱠᱟᱛᱮᱫ ᱵᱮᱱ ᱜᱚᱞᱯᱚ ᱛᱮ ᱵᱮᱱ ᱞᱟᱦᱟ ᱤᱫᱤ ᱛᱟᱞᱤᱧᱟ᱾
ᱮᱠᱫᱚᱢ ᱜᱚᱝᱠᱮ᱾
ᱟᱞᱤᱧ ᱫᱚ ᱜᱚᱢᱠᱮ ᱟᱵᱚ ᱥᱮᱫᱟᱭ ᱡᱩᱜᱽ ᱨᱮ ᱛᱟᱦᱮᱸ ᱠᱟᱱ ᱛᱟᱵᱚᱱᱟ ᱚᱱᱠᱟᱼᱼ ᱢᱤᱫ ᱜᱟᱰᱟ ᱨᱮᱼᱼ ᱦᱮᱸᱥ ᱦᱟᱸᱥᱞᱤ ᱪᱮᱬᱮᱸ ᱠᱤᱱ ᱩᱰᱟᱹᱣ ᱵᱟᱲᱟᱭ ᱠᱟᱱ ᱛᱟᱦᱮᱱᱟ ᱢᱮᱱᱫᱚ ᱡᱚᱞᱟ ᱛᱟᱞᱟᱨᱮᱼᱼ ᱦᱮᱸ ᱥᱮ ᱜᱚᱢᱠᱮ ᱚᱱᱠᱟ ᱫᱚ ᱱᱟᱦᱟᱜ ᱜᱷᱩᱴᱩ ᱠᱚᱫᱚ ᱵᱟᱝ ᱛᱟᱦᱮᱸ ᱞᱮᱱᱟ, ᱥᱟᱱᱟᱢ ᱥᱟᱱᱟᱢ ᱱᱤᱛᱚᱜ ᱡᱟᱦᱟᱸ ᱠᱚᱵᱚᱱ ᱚᱲᱟᱜ ᱵᱟᱲᱟ ᱟᱠᱟᱱ ᱫᱚ ᱚᱱᱟ ᱠᱚᱫᱚ ᱱᱟᱦᱟᱜ ᱥᱟᱱᱟᱢ ᱡᱚᱞᱟ ᱜᱮᱼᱼ ᱛᱟᱦᱮᱸ ᱠᱟᱱᱟ᱾
ᱦᱩ ᱦᱩ ᱦᱩ ᱦᱩ
ᱚᱱᱟ ᱡᱚᱞᱟ ᱛᱟᱞᱟᱨᱮ ᱫᱟᱨᱮᱭᱮᱱᱟ ᱥᱤᱨᱟᱹᱢ ᱫᱟᱹᱫᱷᱤ
ᱦᱩ ᱦᱩ ᱦᱩ
ᱦᱮᱸ ᱜᱚᱢᱠᱮ ᱟᱫᱚ ᱛᱟᱦᱚᱞᱮ ᱩᱱᱠᱤᱱ ᱦᱟᱸᱥᱼᱦᱟᱸᱥᱞᱤ ᱪᱮᱬᱮ ᱫᱚᱼᱼ ᱩᱰᱟᱹᱣ ᱩᱰᱟᱹᱣ ᱛᱮ ᱚᱱᱟ ᱥᱤᱨᱟᱹᱢ ᱫᱟᱹᱫᱤ ᱨᱮᱠᱤᱱ ᱟᱵ ᱮᱱᱟ
ᱦᱮᱸ ᱦᱮᱸ ᱦᱮᱸ
ᱜᱚᱢᱠᱮ ᱛᱟᱦᱚᱞᱮ ᱚᱸᱰᱮ ᱟᱵ ᱮᱱ ᱯᱚᱨᱮ ᱠᱷᱚᱱᱟᱜ ᱫᱚ ᱢᱤᱫᱴᱤᱡ ᱫᱚᱠᱤᱱ ᱛᱟᱦᱮᱸ ᱞᱮᱱᱟ ᱦᱟᱸᱥᱼᱼ ᱟᱨ ᱢᱤᱫᱴᱤᱡ ᱫᱚ ᱦᱟᱸᱥᱞᱤ ᱢᱮᱱ ᱫᱚᱼᱼ ᱚᱱᱟ ᱨᱮᱠᱤᱱ ᱟᱵ ᱮᱱ ᱯᱚᱨᱮ ᱠᱷᱟᱱ ᱫᱚ ᱩᱱᱠᱤᱱ ᱛᱟᱞᱟᱨᱮ ᱢᱤᱫᱴᱤᱡ ᱥᱤᱯᱤᱵᱤᱞ ᱥᱟᱹᱜᱟᱹᱭᱼᱼ ᱡᱚᱲᱟᱣ ᱮᱱᱟ᱾
ᱦᱩᱸ ᱦᱩᱸ
ᱥᱤᱯᱤᱵᱤᱞ ᱥᱟᱹᱜᱟᱹᱭ ᱡᱚᱲᱟᱣ ᱮᱱ ᱠᱷᱟᱱᱼᱼ ᱩᱱᱠᱤᱱᱟᱜ ᱚᱱᱟ ᱢᱚᱱᱮ ᱢᱤᱞᱚᱱ ᱥᱤᱠᱲᱤ ᱦᱚᱸᱠᱤᱱ ᱛᱚᱯᱟᱜ ᱥᱟᱹᱨᱤ ᱠᱮᱫᱟ᱾ ᱦᱮᱸ ᱢᱮᱱᱫᱚ ᱫᱚᱱ ᱯᱟᱨᱚᱢ ᱠᱮᱫᱟ ᱠᱤᱱ ᱫᱚᱱ ᱯᱟᱨᱚᱢ ᱠᱮᱫᱼᱼ ᱮᱠᱷᱟᱱ ᱦᱟᱸᱥ ᱦᱟᱸᱥᱞᱤ ᱪᱮᱬᱮ ᱫᱚ ᱵᱤᱞᱤ ᱠᱮᱜᱼᱟ ᱠᱤᱱ ᱵᱟᱨᱭᱟ᱾
ᱦᱩᱸ᱾
ᱦᱮᱸ ᱟᱫᱚ ᱜᱚᱝᱠᱮ ᱚᱱᱟ ᱵᱤᱞᱤ ᱨᱮᱫᱚ ᱢᱤᱫ ᱨᱟᱡᱽ ᱨᱟᱱᱤ ᱡᱚᱱᱚᱢᱮ ᱮᱱᱟ᱾
ᱦᱩᱸ ᱦᱩᱸ᱾
ᱦᱮᱸ ᱟᱫᱚ ᱜᱚᱝᱠᱮ ᱩᱱᱤ ᱨᱟᱡᱽ ᱨᱟᱱᱤ ᱫᱚ ᱛᱮᱢᱚᱱᱫᱚ ᱚᱱᱟ ᱱᱟᱹᱭ ᱢᱮᱱᱟᱜ ᱚᱱᱟ ᱡᱟᱦᱟᱸ ᱡᱚᱞᱟᱥᱚᱭ ᱨᱮ ᱢᱤᱫ ᱫᱷᱟᱨᱮ ᱨᱮ ᱛᱩᱯᱩᱱ ᱠᱟᱱᱟᱭ ᱫᱤᱱᱟᱹᱢ ᱜᱮ, ᱢᱤᱫ ᱫᱤᱱ ᱫᱚ ᱪᱤᱱᱛᱟᱹ ᱪᱤᱱᱛᱟᱹᱛᱮ ᱢᱟᱱᱮ ᱫᱤᱱᱟᱹᱢ ᱜᱮ ᱤᱥᱠᱤᱨᱚᱜᱼᱟ ᱤᱥᱠᱤᱨ ᱤᱥ ᱠᱤᱨ ᱛᱮ ᱚᱱᱠᱟ ᱟᱹᱰᱤ ᱟᱭᱢᱟ ᱟᱭᱢᱟ ᱢᱟᱹᱭᱞᱟᱹᱭ ᱳᱰᱳᱠ ᱠᱮᱫ ᱠᱷᱟᱱ ᱚᱱᱟ ᱨᱮᱱ ᱵᱟᱨᱭᱟ ᱢᱟᱱᱢᱤᱭ ᱵᱮᱱᱟᱣ ᱠᱮᱫ ᱠᱤᱱᱟ᱾ ᱢᱮᱱᱫᱚ ᱟᱭᱟᱜ ᱢᱟᱹᱭᱞᱟᱹ ᱨᱮᱱ ᱵᱟᱨᱭᱟ ᱢᱟᱹᱱᱢᱤ ᱞᱮᱠᱟᱭ ᱵᱮᱱᱟᱣ ᱠᱮᱫ ᱠᱤᱱᱟᱹ᱾ ᱩᱱᱠᱤᱱ ᱫᱚᱭ ᱧᱩᱛᱩᱢ ᱠᱮᱫ ᱠᱤᱱᱟᱹ ᱯᱤᱞᱪᱩ ᱦᱟᱲᱟᱢ ᱯᱤᱞᱪᱩ ᱵᱩᱲᱦᱤ᱾ ᱩᱱ ᱥᱚᱢᱚᱭ ᱩᱱᱤ ᱨᱟᱡᱽ ᱨᱟᱱᱤ ᱫᱚ ᱨᱟᱜ ᱨᱚᱫᱚᱱ ᱠᱮᱫᱟᱭ ᱥᱮᱨᱮᱧ ᱟᱛᱮᱫ᱾ ᱥᱮ ᱚᱱᱠᱟᱱᱟᱜ ᱢᱤᱫᱴᱤᱡ ᱨᱟᱜ᱾ ᱨᱚᱫᱚᱱ ᱠᱮᱫᱟᱭ ᱦᱮᱸ ᱥᱮ ᱚᱱᱟ ᱥᱮᱨᱮᱧ ᱠᱚᱫᱚ ᱱᱟᱦᱟᱜ ᱵᱟᱹᱞᱤᱧ ᱞᱟᱹᱭᱮᱜᱼᱟ ᱦᱮᱸ ᱡᱟᱜ ᱜᱮ ᱨᱟᱜ ᱨᱚᱫᱚᱱ ᱠᱮᱫ ᱠᱷᱟᱡ ᱩᱱ ᱫᱚ ᱟᱵᱚ ᱱᱚᱣᱟ ᱫᱷᱟᱹᱨᱛᱤ ᱯᱩᱨᱤ ᱨᱮᱱ ᱢᱟ ᱢᱟᱨᱟᱝ ᱵᱩᱨᱩ ᱡᱟᱦᱮᱨ ᱟᱭᱳ ᱠᱤᱱ ᱟᱛᱮᱱ ᱫᱟᱨᱟᱢ ᱠᱮᱫᱼᱟ᱾
ᱦᱮᱸ ᱦᱮᱸ᱾
ᱟᱛᱮᱱ ᱫᱟᱨᱟᱢ ᱠᱮᱫ ᱠᱷᱟᱱ ᱠᱤᱱ ᱩᱱᱠᱤᱱ ᱡᱟᱦᱮᱨ ᱟᱭᱳ ᱡᱟᱦᱮᱨ ᱵᱟᱵᱟ ᱠᱤᱱ ᱜᱚᱞᱯᱷᱚ ᱠᱮᱫᱟ, ᱱᱚᱣᱟ ᱫᱷᱟᱹᱨᱛᱤ ᱨᱮ ᱱᱤᱦᱟᱹᱛᱤ ᱢᱟᱹᱱᱢᱤ ᱟᱹᱜᱩ ᱫᱚᱨᱠᱟᱨ ᱠᱟᱱᱟ᱾
ᱦᱩᱸ᱾
ᱩᱱ ᱚᱠᱛᱚ ᱫᱚ ᱩᱱᱠᱤᱱ ᱚᱱᱟ ᱢᱟᱹᱱᱢᱤ ᱨᱩᱯ ᱠᱤᱱ ᱮᱢᱟ ᱦᱟᱫᱟ ᱩᱱᱤ ᱡᱟᱦᱟᱸᱭ ᱩᱱᱠᱤᱱᱟᱜ ᱩᱱᱤ ᱨᱟᱡᱽ ᱨᱟᱱᱤᱭᱟᱜ ᱢᱟᱹᱭᱞᱟᱹ, ᱯᱤᱞᱪᱩ ᱦᱟᱲᱟᱢ ᱯᱤᱞᱪᱩ ᱵᱩᱲᱦᱤ ᱫᱚ ᱢᱮᱱᱫᱚ ᱩᱱᱠᱤᱱ ᱡᱤᱣᱤ ᱟᱞ ᱮᱢᱟ ᱟᱫ ᱠᱤᱱᱟ᱾
ᱦᱩᱸ ᱦᱩᱸ ᱦᱩᱸ᱾
ᱤᱱᱟᱹ ᱯᱚᱨᱮ ᱠᱷᱟᱱ ᱜᱮ ᱟᱵᱚ ᱥᱟᱱᱟᱢ ᱢᱟᱹᱱᱢᱤ ᱱᱚᱣᱟ ᱫᱷᱟᱹᱨᱛᱤ ᱯᱩᱨᱤ ᱨᱮ ᱱᱟᱦᱟᱜ ᱵᱚᱱ ᱡᱟᱱᱟᱢᱮᱱᱟ ᱵᱟᱹᱭ ᱵᱟᱹᱭ ᱛᱮ ᱢᱮᱱᱫᱚ ᱜᱚᱝᱠᱮ ᱩᱱ ᱠᱤᱱ ᱡᱤᱣᱤ ᱠᱤᱱ ᱧᱟᱢ ᱠᱮᱫ ᱠᱷᱟᱱ ᱩᱱᱠᱤᱱ ᱛᱟᱞᱟ ᱨᱮᱦᱚᱸ ᱢᱤᱫᱴᱤᱡ ᱞᱟᱹᱴᱩ ᱞᱟᱹᱴᱩ ᱥᱤᱯᱤᱵᱤᱞ ᱥᱟᱹᱜᱟᱹᱭ ᱡᱚᱲᱟᱣᱮᱱᱟ᱾
ᱦᱩᱸ᱾
ᱥᱤᱤᱯᱤᱵᱤᱞ ᱥᱟᱹᱜᱟᱹᱭ ᱡᱚᱲᱟᱣᱮᱱ ᱠᱷᱟᱱ, ᱚᱱᱟ ᱢᱤᱞᱚᱱ ᱥᱤᱠᱲᱤ ᱦᱚᱸ ᱠᱤᱱ ᱫᱚᱱ ᱯᱟᱨᱚᱢ ᱤᱫᱤ ᱠᱮᱫ ᱠᱷᱟᱱ ᱚᱱᱠᱟ ᱜᱮ ᱟᱭᱢᱟ ᱟᱭᱢᱟ ᱜᱤᱫᱟᱹᱨ ᱠᱤᱱ ᱡᱟᱱᱟᱢ ᱠᱮᱫ ᱠᱚᱣᱟ᱾
ᱦᱩᱸ ᱦᱩᱸ᱾
ᱚᱱᱟ ᱡᱟᱱᱟᱢ ᱛᱟᱭᱚᱢ ᱠᱷᱚᱱ ᱜᱮ ᱱᱟᱦᱟᱜ ᱟᱵᱚ ᱟᱭᱢᱟ ᱟᱭᱢᱟ ᱱᱚᱣᱟ ᱫᱤᱥᱚᱢ ᱨᱮ ᱢᱮᱫ ᱢᱟᱨᱥᱟᱞ ᱵᱚᱱ ᱧᱟᱢ ᱠᱮ ᱫᱟ, ᱦᱩᱸ᱾ ᱦᱳᱭ ᱜᱚᱝᱠᱮ ᱟᱫᱚ ᱢᱟ ᱠᱟᱹᱴᱤᱡ ᱟᱵᱮᱱ ᱠᱟᱹᱴᱤᱡ, ᱟᱵᱮᱱ ᱴᱷᱮᱡ ᱟᱨᱫᱟᱥ ᱟᱹᱞᱤᱧ ᱞᱤᱧ ᱫᱚᱦᱚᱭᱮᱫᱼᱟ ᱟᱵᱮᱱ ᱠᱟᱹᱴᱤᱡ ᱱᱤᱦᱟᱹᱛᱤ ᱵᱤᱱ ᱨᱚᱲ ᱟ᱾
ᱢᱮᱱᱠᱷᱟᱱ ᱟᱹᱵᱤᱱ ᱡᱟᱦᱟᱸ ᱵᱤᱱ ᱞᱟᱹᱭ ᱠᱮᱫᱟ ᱦᱮᱸ,
ᱦᱳᱭ᱾
ᱟᱞᱮᱨᱮᱱ ᱱᱩᱭ ᱵᱚᱠᱟ ᱫᱟᱫᱩ ᱛᱟᱹᱞᱤᱧ ᱫᱚ ᱚᱠᱟ ᱞᱮᱠᱟ ᱡᱮ ᱞᱟᱹᱭ ᱟᱠᱟᱫ ᱞᱤᱧᱟᱹᱭ ᱟᱹᱞᱤᱧ ᱫᱚ ᱮᱴᱟᱜ ᱨᱚᱠᱚᱢᱮᱭ ᱞᱟᱹᱭ ᱟᱠᱟᱫ ᱞᱤᱧᱟᱹ ᱜᱚᱢᱠᱮ᱾
ᱦᱳᱭ ᱜᱚᱝᱠᱮ᱾
ᱟᱹᱵᱤᱱ ᱡᱟᱦᱟᱸ ᱠᱟᱛᱷᱟ ᱵᱤᱱ ᱞᱟᱹᱭ ᱠᱮᱫᱟ ᱟᱞᱤᱧ ᱚᱱᱠᱟᱱᱟᱜ ᱠᱟᱛᱷᱟ ᱜᱮᱞᱤᱧ ᱨᱚᱲᱟ ᱠᱤ ᱟᱹᱞᱤᱧ ᱮᱴᱟᱜ ᱨᱚᱠᱚᱢ?
ᱦᱳᱭ ᱜᱚᱝᱠᱮ ᱢᱟ ᱞᱟᱹᱭ ᱵᱮᱱ ᱥᱮ᱾
ᱢᱟᱱᱮ ᱟᱹᱵᱤᱱᱟᱜ ᱠᱟᱛᱷᱟ ᱜᱮ ᱠᱟᱹᱴᱤᱡ ᱚᱱᱟ ᱜᱮ ᱞᱤᱧ ᱨᱤᱵᱷᱩᱜᱼᱟ ᱟᱹᱵᱤᱱ ᱡᱟᱦᱟᱸ ᱠᱚ ᱠᱟᱛᱷᱟ ᱵᱤᱱ ᱞᱟᱹᱭ ᱠᱮᱫ, ᱦᱟᱸᱥ ᱦᱟᱸᱥᱤᱞ ᱦᱮᱸ ᱚᱱᱟ ᱵᱚᱸᱜᱟ ᱵᱩᱨᱩ ᱠᱚ, ᱚᱱᱟ ᱜᱮ ᱠᱟᱛᱷᱟ ᱠᱚᱞᱤᱧ ᱨᱚᱲᱟ ᱴᱷᱤᱠ ᱜᱮᱭᱟ᱾
ᱦᱳᱭ ᱦᱳᱭ ᱦᱳᱭ᱾
ᱱᱚᱣᱟ ᱟᱵᱚᱣᱟᱜ ᱱᱚᱣᱟ ᱞᱮ ᱞᱮᱸᱜᱮᱫ ᱫᱷᱟᱹᱨᱛᱤ ᱯᱩᱨᱤ ᱫᱚ ᱦᱮᱸ ᱜᱚᱴᱟ ᱡᱚᱞᱮ ᱡᱚᱞᱟᱠᱠᱟᱨ ᱛᱟᱦᱮᱸ ᱠᱟᱱᱟ᱾
ᱦᱳᱭ ᱜᱚᱝᱠᱮ᱾
ᱦᱩᱸ, ᱚᱸᱰᱮ ᱠᱷᱚᱱ ᱜᱮ ᱱᱚᱣᱟ ᱡᱮᱞᱟᱠᱠᱟᱨ ᱫᱚ ᱚᱛ, ᱚᱛ, ᱚᱛ ᱦᱟᱥᱟ ᱵᱤᱨ ᱵᱩᱨᱩ ᱫᱟᱨᱮ ᱫᱟᱨᱮ ᱱᱟᱹᱲᱤ ᱠᱚᱫᱚ ᱪᱮᱫ ᱦᱚᱸᱜᱮ ᱵᱟᱝ ᱛᱟᱦᱮᱸ ᱠᱟᱱᱟ᱾ ᱞᱮ-ᱞᱮᱸᱜᱮᱫ ᱡᱚᱞᱞᱟᱠᱟᱨ ᱜᱮ ᱛᱟᱦᱮᱸ ᱠᱟᱱᱟ ᱞᱮ-ᱞᱮᱸᱜᱮᱫ ᱱᱚᱣᱟ ᱫᱷᱟᱹᱨᱛᱤ ᱯᱩᱨᱤ ᱫᱚ ᱡᱟᱦᱟᱸ ᱵᱚᱱ ᱧᱮᱞ ᱧᱟᱢᱮᱫ ᱦᱩᱸ᱾
ᱦᱳᱭ ᱜᱚᱝᱠᱮ᱾
ᱟᱫᱚ ᱚᱱᱟ, ᱱᱚᱣᱟ ᱡᱚᱞᱟᱠᱠᱟᱨ ᱨᱮ ᱱᱚᱣᱟ ᱥᱮᱨᱢᱟ ᱥᱚᱨᱚᱠ ᱯᱚᱨᱤᱠᱷᱚᱱ ᱪᱟᱸᱫ ᱵᱚᱸᱜᱟ ᱛᱚᱲᱮ ᱥᱩᱛᱟᱹᱢ ᱛᱮᱠᱚ ᱞᱤᱜᱤ ᱟᱬᱜᱚᱱ ᱠᱟᱱ ᱛᱟᱸᱦᱮᱱᱟ, ᱛᱚᱲᱮ ᱥᱩᱛᱟᱹᱢ ᱛᱮᱠᱚ ᱟᱬᱜᱚ ᱨᱟᱠᱟᱵ ᱠᱟᱱ ᱛᱟᱸᱦᱮᱱᱟ᱾
ᱦᱳᱭ ᱜᱚᱝᱠᱮ᱾
ᱱᱚᱣᱟ ᱛᱚᱲᱮ ᱥᱩᱛᱟᱹᱢ ᱨᱮ ᱟᱬᱜᱚ ᱠᱟᱛᱮ ᱱᱚᱣᱟ ᱡᱚᱞᱚᱠᱠᱟᱨ ᱠᱚ ᱨᱮᱭᱟᱲᱚᱜ ᱠᱟᱱ ᱛᱟᱸᱦᱮᱱᱟ᱾
ᱦᱳᱭ ᱜᱚᱝᱠᱮ᱾
ᱮᱱᱦᱤᱞᱳᱜ ᱨᱮᱭᱟᱲ ᱨᱮᱭᱟᱲ ᱛᱮ ᱢᱤᱫᱴᱤᱡ ᱵᱚᱸᱜᱟ ᱫᱚᱭ ᱟᱭᱟᱜ ᱚᱱᱟ ᱤᱥᱠᱤᱨ ᱤᱥᱠᱤᱨ ᱛᱮ, ᱤᱥᱠᱤᱨ ᱤᱥᱠᱤᱨ ᱛᱮ ᱚᱱᱟ, ᱤᱥᱠᱤᱨ ᱤᱥᱠᱤᱨ ᱛᱮ ᱚᱱᱟ ᱴᱷᱟᱹᱣᱠᱟᱱ ᱦᱚᱲᱢᱚ ᱨᱮᱱᱟᱜ ᱡᱟᱦᱟᱸ ᱢᱟᱹᱭᱞᱟᱹ ᱚᱱᱟ ᱚᱰᱚᱠ ᱠᱟᱛᱮᱫ ᱵᱟᱨᱭᱟ ᱪᱮᱬᱮᱭ ᱵᱮᱱᱟᱣ ᱠᱮᱫ ᱠᱤᱱᱟᱹ᱾
ᱟᱪᱪᱷᱟ᱾
ᱩᱱᱠᱤᱱ ᱪᱮᱬᱮ ᱫᱚ ᱟᱹᱰᱤ ᱪᱮᱦᱨᱟ ᱠᱤᱱ ᱧᱮᱞᱚᱜ ᱠᱟᱱᱟ ᱟᱹᱰᱤ ᱢᱚᱸᱡᱽ ᱠᱤᱱ ᱧᱮᱞᱚᱜ ᱠᱟᱱᱟ ᱛᱟᱦᱞᱮ ᱩᱱᱤ ᱩᱱᱤ ᱫᱚ ᱛᱟᱦᱮᱸ ᱠᱟᱱᱟᱭ ᱴᱷᱟᱹᱠᱨᱟᱹᱱ ᱮᱨᱟ᱾ ᱢᱟᱱᱮ ᱴᱷᱟᱹᱠᱨᱟᱹᱱ ᱮᱨᱟ ᱫᱚ ᱩᱱᱤ ᱟᱹᱰᱤ ᱪᱮᱦᱨᱟ ᱪᱮᱬᱮ ᱧᱮᱞ ᱥᱮ ᱟᱡᱨᱮᱱ ᱨᱟᱡᱟᱭ ᱦᱚᱦᱚ ᱟᱫᱮᱛᱮ ᱩᱱᱤ ᱚᱱᱛᱮ ᱠᱷᱚᱡ ᱛᱚᱲᱮ ᱥᱩᱛᱟᱹᱢ ᱛᱮᱭ ᱟᱬᱜᱚᱭᱮᱱᱛᱮ ᱥᱮᱨᱢᱟ ᱥᱚᱨᱚᱜᱽ ᱯᱚᱨᱤ ᱠᱷᱚᱱ ᱚᱸᱰᱮ ᱩᱱᱠᱤᱱ ᱢᱮᱱᱫᱟ ᱱᱩᱠᱤᱱ ᱫᱚ ᱡᱤᱣᱤᱭ ᱮᱢᱟ ᱠᱤᱱᱟᱹ, ᱩᱱᱠᱤᱱ ᱚᱱᱟ ᱡᱤᱣᱭᱤᱭ ᱮᱢᱟᱣᱟᱫ ᱠᱤᱱ ᱠᱷᱟᱱ ᱩᱱᱠᱤᱱ ᱫᱚ ᱟᱹᱰᱤ ᱪᱮᱦᱨᱟ ᱠᱤᱱ ᱩᱰᱷᱟᱹᱣᱻ ᱪᱟᱞᱟᱣᱮᱱᱟ ᱱᱚᱣᱟ ᱱᱚᱣᱟ ᱢᱟᱱᱮ ᱡᱚᱞᱚ ᱡᱚᱞᱟᱠᱠᱟᱨ ᱱᱚᱣᱟ ᱫᱷᱟᱹᱨᱛᱤᱯᱩᱨᱤ ᱨᱮ᱾ ᱢᱮᱱᱠᱷᱟᱱ ᱩᱰᱟᱹᱣ ᱥᱮᱱᱮᱱ ᱠᱤᱱ ᱦᱮᱸ ᱟᱫᱚᱠᱤᱱ ᱩᱰᱟᱹᱣ ᱩᱰᱟᱹᱣ ᱛᱮ, ᱩᱰᱟᱹᱣ ᱩᱰᱟᱹᱣ ᱛᱮ ᱚᱠᱟᱨ ᱨᱮᱦᱚᱸ ᱟᱵᱚ ᱴᱷᱟᱹᱶ ᱜᱮ ᱵᱟᱹᱠᱤᱱ ᱧᱟᱢ ᱞᱮᱜ-ᱟ᱾
ᱢᱮᱱᱠᱷᱟᱱ ᱜᱚᱴᱟ ᱠᱤᱱ ᱩᱰᱟᱹᱜ ᱠᱟᱱᱟ, ᱚᱠᱟᱨᱮ ᱪᱮᱫ ᱨᱮᱠᱤᱱ ᱟᱵᱚᱜ-ᱟ ᱩᱱᱠᱤᱱ ᱦᱚᱸᱠᱤᱱ ᱞᱟᱸᱜᱟ ᱞᱮᱴᱮ ᱯᱮᱴᱮ ᱪᱟᱵᱟᱭᱮᱱᱟ᱾ ᱞᱩᱴᱩ ᱯᱩᱴᱩ ᱪᱟᱵᱟᱭᱮᱱᱟᱠᱤᱱ᱾ ᱢᱮᱱᱠᱷᱟᱱ ᱩᱱ ᱚᱠᱛᱚ ᱢᱤᱫ ᱢᱤᱫᱴᱤᱡ ᱵᱚᱸᱜᱟᱭ ᱟᱸᱡᱚᱢ ᱠᱮᱫᱟ ᱩᱱᱤ ᱫᱚ ᱦᱟᱸᱜ ᱧᱩᱛᱩᱢ ᱫᱚ ᱵᱟᱹᱞᱤᱧ ᱞᱟᱹᱭᱟ ᱩᱱᱟᱹᱜ ᱫᱚ ᱦᱮᱸ᱾ ᱩᱱᱤ ᱩᱱᱤᱭᱟᱜ ᱠᱟᱹᱴᱤᱡ ᱵᱚᱦᱚᱜ ᱚᱱᱟ ᱚᱸᱰᱮᱭ ᱨᱟᱠᱟᱵ ᱠᱮᱫ ᱛᱮ ᱢᱮᱱᱫᱟᱭ ᱪᱤᱞᱤᱠᱤᱱ ᱨᱟᱜ ᱫᱟ? ᱢᱮᱸᱫᱦᱟᱭ ᱨᱟᱠᱟᱵ ᱠᱟᱛᱮ ᱧᱮᱞᱮ ᱫᱚ ᱠᱤᱱ ᱵᱟᱨᱭᱟ ᱪᱮᱬᱮ ᱠᱤᱱ ᱩᱰᱟᱹᱜ ᱠᱤᱱᱟ, ᱩᱱᱠᱤᱱ ᱦᱟᱸᱥ ᱟᱨ ᱦᱟᱸᱥᱤᱞ ᱪᱮᱬᱮ᱾ ᱛᱟᱦᱚᱞᱮ ᱩᱱᱤ ᱨᱟᱠᱟᱵᱮᱱ ᱠᱷᱟᱡᱽ ᱩᱱᱠᱤᱱ ᱪᱮᱸᱬᱮ ᱫᱚ ᱞᱟᱸᱜᱟ ᱞᱩᱴᱩ ᱯᱩᱴᱩ ᱛᱮ, ᱩᱱᱤᱭᱟᱜ ᱵᱚᱦᱚᱜ ᱨᱮᱠᱤᱱ ᱟᱫ ᱮᱱᱟ᱾
ᱦᱮᱸ ᱜᱚᱢᱠᱮ᱾
ᱦᱮᱸ ᱛᱟᱦᱚᱞᱮ ᱩᱱᱠᱤᱱ ᱩᱱᱠᱤᱱ ᱢᱟ ᱛᱟᱦᱚᱞᱮ ᱚᱸᱰᱮ ᱠᱷᱚᱡᱽ ᱚᱸᱰᱮ ᱠᱤᱱ ᱦᱤᱡᱩᱜᱼᱟ, ᱚᱸᱰᱮ ᱠᱤᱱ ᱟᱨᱚ ᱠᱤᱱ ᱩᱰᱟᱹᱣᱟ, ᱚᱸᱰᱮ ᱠᱤᱱ ᱦᱤᱡᱩᱜᱼᱟ, ᱟᱨᱠᱤᱱ ᱩᱰᱟᱹᱜᱼᱟ᱾ ᱵᱚᱸᱜᱟ ᱦᱚᱸ ᱵᱟᱭ ᱰᱩᱵᱩᱡ ᱫᱟᱲᱮᱭᱟᱜᱼᱟ᱾ ᱱᱩᱠᱤᱱ ᱢᱮᱱᱟ ᱪᱮᱬᱮ ᱫᱚ ᱚᱠᱟ ᱨᱮᱠᱤᱱ ᱟᱵᱚᱜᱼᱟ ᱾
ᱤᱱᱠᱟᱹ ᱤᱱᱠᱟᱹ ᱛᱮ, ᱤᱱᱠᱟᱹ ᱤᱱᱠᱟᱹᱛᱮ, ᱟᱹᱰᱤ ᱥᱟᱺᱜᱤᱧ ᱠᱤᱱ ᱩᱰᱟᱹᱣ ᱪᱟᱞᱟᱣᱮᱱ ᱛᱮ ᱥᱤᱨᱟᱹᱢ ᱟᱨ ᱠᱟᱨᱟᱢ ᱨᱮᱱᱟᱜ ᱢᱤᱫᱴᱤᱡ ᱚᱠᱟᱥᱮᱫ ᱠᱷᱚᱡᱽ ᱪᱚ ᱩᱱ ᱠᱤᱱ ᱚᱱᱟ ᱠᱤᱱ ᱚᱱᱟ ᱡᱟᱝ ᱛᱮᱫ ᱠᱤᱱ ᱟᱹᱜᱩ ᱠᱮᱫ, ᱚᱱᱟ ᱤᱡ ᱴᱷᱮᱯᱮ ᱨᱮᱠᱤᱱ
ᱚᱱᱟ ᱠᱤᱱ ᱢᱤᱫ ᱢᱟᱱᱮ ᱚᱱᱠᱟ ᱚᱸᱰᱮ ᱵᱩᱡᱩᱨ ᱟᱹᱠᱤᱱ ᱚᱱᱟ ᱡᱚᱢ ᱠᱮᱫ ᱛᱟᱹᱠᱤᱱ, ᱚᱱᱟ ᱤᱡ ᱠᱟᱛᱮᱫ ᱜᱮ ᱚᱸᱰᱮ ᱠᱷᱚᱱ ᱚᱱᱟ ᱢᱤᱫᱴᱤᱡ ᱚᱸᱰᱮ ᱢᱤᱫᱴᱤᱡ ᱫᱟᱨᱮᱭ ᱮᱱᱟ᱾ ᱩᱱᱤᱭᱟᱜ ᱚᱱᱟ ᱤᱭᱟᱹ ᱠᱷᱚᱱ ᱜᱮ ᱢᱟᱱᱮ ᱥᱤᱨᱟᱹᱢ ᱟᱨ ᱠᱟᱨᱟᱢ᱾ ᱚᱱᱟ ᱤᱡ ᱛᱷᱮᱯᱮ ᱠᱷᱚᱡ ᱜᱮ᱾ ᱦᱮᱸ ᱚᱱᱮ ᱚᱸᱰᱮ ᱠᱷᱚᱱ ᱜᱮ ᱟᱫᱚ ᱦᱮᱸ ᱚᱱᱮ ᱚᱸᱰᱮ ᱜᱮ ᱟᱨᱚ ᱠᱤᱱ ᱵᱤᱞᱤ ᱠᱮᱫᱟ, ᱚᱱᱟ ᱦᱟᱸᱥᱼᱦᱟᱸᱥᱤᱞ ᱪᱮᱸᱬᱮ ᱩᱱᱠᱤᱱ ᱚᱱᱟ ᱥᱤᱨᱟᱹᱢ ᱠᱟᱨᱟᱢ ᱫᱟᱺᱫᱷᱤ ᱨᱮᱜᱮ ᱠᱤᱱ ᱵᱤᱞᱤ ᱠᱮᱫᱟ ᱾
ᱦᱮᱸ ᱚᱱᱟ ᱞᱟᱹᱴᱩᱭᱮᱱ ᱠᱷᱟᱡᱽ, ᱚᱱᱟ ᱫᱟᱨᱮ ᱨᱮᱠᱤᱱ ᱵᱤᱞᱤ ᱠᱮᱫ ᱠᱷᱟᱡᱽ ᱵᱟᱨᱭᱟ ᱠᱤᱱ ᱵᱤᱞᱤ ᱠᱮᱫᱟ ᱾ ᱛᱟᱦᱚᱞᱮ ᱚᱱᱟ ᱵᱤᱞᱤ ᱠᱷᱚᱡ ᱜᱮ ᱵᱟᱨᱭᱟ ᱠᱤᱱ ᱵᱩᱥᱟᱹᱜ ᱩᱰᱚᱠ ᱠᱟᱱᱟ ᱢᱟᱹᱱᱢᱤ ᱦᱚᱯᱚᱱ, ᱩᱱᱠᱤᱱ ᱫᱚᱠᱤᱱ ᱦᱩᱭᱩᱜ ᱠᱟᱱᱟ ᱯᱤᱞᱪᱩ ᱦᱟᱲᱟᱢ ᱟᱨ ᱯᱤᱞᱪᱩ ᱵᱩᱲᱦᱤ᱾
ᱥᱟᱹᱨᱤ ᱜᱮ ᱜᱚᱝᱠᱮ ᱟᱵᱮᱱᱟᱜ ᱠᱟᱛᱷᱟ, ᱡᱟᱦᱟᱸ ᱵᱮᱱ ᱞᱟᱹᱭᱮᱜᱼᱟ᱾ ᱚᱱᱟ ᱠᱟᱛᱷᱟ ᱛᱟᱞᱟ ᱨᱮ ᱠᱟᱹᱴᱤᱡ ᱟᱹᱞᱤᱧ ᱞᱤᱧ ᱨᱚᱲᱟ, ᱢᱮᱱᱠᱷᱟᱱ ᱟᱹᱞᱤᱧ ᱫᱚ ᱛᱟᱞᱚᱦᱮ ᱜᱚᱝᱠᱮ ᱚᱠᱚᱭ ᱴᱟᱜ ᱵᱚᱠᱟ ᱠᱟᱸᱬᱟ ᱦᱟᱲᱟᱢ ᱪᱚᱭ ᱞᱟᱹᱭᱟᱫ ᱞᱤᱧ ᱛᱟᱦᱮᱱ ᱱᱚᱭᱼᱚᱭ ᱚᱱᱟ ᱠᱟᱹᱦᱱᱤ ᱫᱚ ᱢᱮᱱ ᱫᱚ ᱟᱹᱞᱤᱧ ᱫᱚ ᱮᱴᱟᱜ ᱨᱚᱠᱚ ᱞᱤᱧ ᱞᱟᱹᱭ ᱠᱮᱫᱟ᱾
ᱠᱩᱞᱤ ᱞᱤᱧ ᱫᱚᱦᱚᱭᱮᱫᱟ ᱵᱟᱝ ᱫᱚ, ᱟᱹᱞᱤᱧ ᱨᱮᱱ ᱫᱟᱫᱩ ᱜᱮ ᱵᱚᱠᱚᱟᱭ ᱛᱟᱦᱮᱸᱱ ᱠᱟᱱ ᱥᱮ ᱟᱵᱮᱱ ᱨᱮᱱ ᱫᱟᱫᱩ ᱜᱮ ᱵᱚᱠᱟᱭ ᱛᱟᱦᱮᱸᱜ ᱠᱟᱱ? ᱚᱠᱟ ᱞᱮᱠᱟ ᱚᱠᱚᱭ ᱚᱠᱟ ᱞᱮᱠᱟ ᱜᱚᱞᱯᱷᱚᱭ ᱞᱟᱹᱭ ᱟᱠᱟᱫ ᱞᱟᱝ ᱟᱭ᱾
ᱦᱮᱸ ᱜᱚᱝᱠᱮ ᱛᱚᱵᱮ ᱟᱵᱮᱱᱟᱜ ᱠᱟᱛᱷᱟ ᱨᱮ ᱡᱟᱦᱟᱸ ᱵᱮᱱ ᱞᱟᱹᱭᱮᱜᱼᱟ, ᱚᱱᱟ ᱠᱟᱛᱷ ᱛᱷᱟᱹᱜᱮ ᱱᱟᱦᱟᱜ ᱥᱟᱹᱨᱤ ᱞᱮᱠᱟ ᱫᱚᱞᱤᱧ ᱢᱚᱱᱮᱭᱮᱜᱼᱟ, ᱦᱳᱭᱼᱛᱚ ᱟᱭᱢᱟ ᱦᱚᱲ ᱟᱭᱢᱟ ᱞᱮᱠᱟ ᱛᱮ ᱱᱟᱦᱟᱜ ᱵᱟᱲᱟᱭᱟ᱾ ᱱᱤᱦᱟᱹᱛᱤ ᱚᱱᱟ ᱠᱟᱛᱷᱟ ᱞᱮᱠᱟ ᱛᱮ ᱢᱟᱱᱟᱣ ᱵᱟᱛᱟᱣ ᱪᱟᱞᱟᱜ ᱦᱩᱭᱩᱜ ᱜᱮᱭᱟ, ᱠᱟᱨᱚᱱ ᱟᱵᱚ ᱠᱚᱫᱚ ᱱᱟᱦᱟᱜ ᱵᱟᱵᱚᱱ ᱵᱟᱲᱟᱭᱟ ᱛᱚ, ᱦᱮᱸ ᱡᱟᱹᱜᱮ ᱡᱟᱦᱟᱸ ᱞᱮᱠᱟ ᱩᱱᱠᱩ ᱠᱚ ᱞᱟᱹᱭᱟ ᱚᱱᱠᱟ ᱦᱤᱥᱟᱹᱵᱽ ᱜᱮ ᱟᱵᱚ ᱦᱚᱸ ᱱᱤᱦᱟᱹᱛᱤ ᱠᱟᱛᱷᱟ ᱞᱟᱹᱭ ᱞᱟᱜᱟᱣ ᱵᱚᱱᱟ᱾
ᱦᱩᱸ, ᱦᱩᱸ, ᱦᱩᱸ, ᱦᱩᱸ᱾ ᱚᱱᱮ ᱚᱸᱰᱮ ᱠᱷᱚᱱ ᱜᱮ ᱯᱤᱞᱪᱩ ᱦᱟᱲᱟᱢ ᱟᱨ ᱯᱤᱞᱪᱩ ᱵᱩᱲᱦᱤ ᱠᱤᱱ ᱯᱤᱞᱪᱩ ᱦᱟᱲᱟᱢ ᱟᱨ ᱯᱤᱞᱪᱩ ᱵᱩᱲᱦᱤ ᱠᱤᱱ ᱡᱚᱱᱢᱚᱭᱮᱱᱟ, ᱩᱱᱠᱤᱱ ᱯᱤᱞᱪᱩ ᱦᱟᱲᱟᱢ ᱟᱨ ᱯᱤᱞᱪᱩ ᱵᱩᱲᱦᱤ ᱩᱱᱠᱤᱱ ᱟᱹᱠᱤᱱᱟᱜ ᱚᱱᱮ ᱚᱱᱟ ᱢᱤᱞᱳᱱ ᱡᱚᱲᱟᱣ ᱠᱟᱛᱮᱜ ᱮᱴᱟᱜ ᱥᱮᱜᱠᱤᱱ ᱫᱚᱱ ᱯᱟᱨᱚᱢ ᱠᱮᱫ ᱛᱮ, ᱚᱸᱰᱮ ᱟᱹᱰᱤᱜᱟᱱ ᱦᱚᱲ ᱵᱚᱱ ᱥᱟᱸᱜᱮᱭ ᱮᱱᱟ᱾ ᱚᱸᱰᱮ ᱠᱷᱚᱱ ᱜᱮ ᱟᱵᱚ ᱵᱟᱨᱚᱴᱤ ᱵᱷᱟᱜᱽ ᱠᱮᱫ ᱵᱟᱠᱤᱱ ᱚᱠᱚᱭ ᱫᱚ ᱢᱟᱹᱱᱰᱤ, ᱚᱠᱚᱭ ᱫᱚ ᱠᱤᱥᱠᱩ, ᱚᱠᱚᱭ ᱫᱚ ᱪᱚᱸᱬᱮ, ᱚᱠᱚᱭ ᱫᱚ ᱦᱮᱢᱵᱨᱚᱢ,
ᱟᱪᱪᱷᱟ ᱜᱚᱝᱠᱮ, ᱚᱠᱚᱭ ᱫᱚ ᱜᱚᱨᱮ ᱚᱠᱚᱭ ᱫᱚ ᱜᱚᱝᱠᱮ ᱥᱚᱨᱮᱱ ᱥᱤᱯᱟᱹᱦᱤ?
ᱦᱮᱸ, ᱜᱚᱝᱠᱮ᱾ ᱱᱚᱜ-ᱚᱭ ᱟᱨ ᱥᱚᱨᱮᱱ ᱥᱚᱨᱮᱱ ᱥᱤᱯᱟᱹᱦᱤ ᱵᱤᱱ ᱞᱟᱹᱭ ᱠᱮᱫ ᱠᱷᱟᱡᱽ, ᱦᱮᱸ ᱟᱹᱞᱤᱧ ᱢᱤᱫᱴᱤᱡ ᱠᱟᱛᱷᱟ ᱞᱤᱧ ᱩᱭᱦᱟᱹᱨ ᱠᱮᱫᱟ
ᱦᱳᱭ᱾
ᱟᱫᱚ ᱩᱭᱦᱟᱹᱨ ᱠᱮᱫ ᱠᱷᱟᱱ ᱱᱚᱣᱟ ᱱᱚᱣᱟ ᱠᱟᱛᱷᱟ ᱫᱚ ᱱᱚᱣᱟ ᱨᱮᱫᱚ ᱵᱟᱞᱤᱧ ᱢᱮᱥᱟᱭᱮᱫᱟ, ᱢᱮᱱᱠᱷᱟᱱ ᱟᱞᱟᱝ ᱟᱜ ᱱᱚᱣᱟ ᱱᱟᱜ ᱜᱟᱯ ᱯᱟᱞᱢᱟᱨᱟᱣ ᱠᱟᱹᱴᱤᱡ ᱞᱟᱝ ᱪᱟᱹᱞᱩ ᱞᱮᱜᱮ᱾
ᱦᱳᱭ, ᱢᱮᱱᱫᱚ ᱜᱚᱝᱠᱮ ᱟᱵᱚ ᱥᱟᱱᱟᱢ ᱢᱟᱹᱱᱢᱤ ᱢᱮᱱᱫᱚ ᱜᱚᱝᱠᱮ ᱟᱯᱮᱥᱮ ᱥᱟᱱᱟᱢ ᱢᱟᱹᱱᱢᱤ ᱱᱩᱠᱤᱱ ᱯᱤᱞᱪᱩ ᱦᱟᱲᱟᱢ ᱯᱤᱞᱪᱩ ᱵᱩᱲᱦᱤ ᱤᱠᱟᱹᱛᱮ ᱱᱟᱦᱟᱜ ᱟᱵᱚ ᱱᱚᱣᱟ ᱫᱷᱟᱹᱨᱛᱤ ᱠᱩᱲᱤ ᱵᱚᱱ ᱧᱮᱞ ᱧᱟᱢ ᱟᱠᱟᱫᱟ ᱥᱮ ᱢᱟᱨᱥᱟᱞ ᱟᱠᱟᱱ ᱛᱟᱵᱚᱱᱟ᱾
ᱦᱩᱸ᱾
ᱟᱫᱚ ᱚᱱᱟ ᱛᱤᱞᱤᱧ ᱞᱟᱹᱭᱟ ᱜᱚᱝᱠᱮ ᱢᱟᱱᱮ, ᱡᱟᱦᱮᱨ ᱟᱭᱳ ᱡᱟᱦᱮᱨ ᱵᱟᱵᱟ ᱠᱷᱚᱱ ᱦᱚᱸ ᱯᱤᱞᱪᱩ ᱦᱟᱲᱟᱢ ᱯᱤᱞᱪᱩ ᱵᱩᱲᱦᱤ ᱜᱮ ᱟᱵᱚ ᱨᱮᱱ ᱵᱚᱸᱜᱟ ᱵᱩᱨᱩ ᱫᱚ᱾
ᱦᱮᱸ ᱦᱮᱸ᱾ ᱛᱟᱨᱯᱮᱨ ᱱᱩᱠᱤᱱ ᱜᱮ ᱯᱤᱞᱪᱩ ᱦᱟᱲᱟᱢ ᱯᱩᱞᱥᱤ ᱯᱤᱞᱪᱩ ᱵᱩᱲᱦᱤ ᱜᱮ, ᱩᱱᱫᱤᱱ ᱫᱚ ᱚᱠᱟ ᱨᱮᱦᱚᱸ ᱪᱮᱫ ᱦᱚᱸ ᱵᱟᱝ ᱛᱟᱦᱮᱸᱜ ᱠᱮᱱᱛᱚ ᱢᱮᱲ ᱠᱚ ᱢᱩᱨᱛᱤ ᱠᱚ ᱦᱮᱸ, ᱩᱱᱠᱤᱱ ᱫᱚ ᱚᱱᱟ ᱫᱷᱤᱨᱤ ᱠᱷᱚᱱ ᱜᱮ ᱯᱩᱡᱟᱹ ᱠᱤᱱ ᱮᱦᱚᱵ ᱠᱮᱫᱟ, ᱚᱸᱰᱮ ᱠᱷᱚᱡ ᱜᱮᱠᱤᱱ ᱵᱷᱟᱜᱽ ᱠᱮᱫᱟ, ᱚᱠᱚᱭ ᱫᱚ ᱢᱟᱨᱟᱝ ᱵᱩᱨᱩ ᱟᱨ ᱚᱠᱚᱭ ᱫᱚ ᱡᱟᱦᱮᱨ ᱟᱭᱩ᱾
ᱦᱳᱭ ᱜᱚᱝᱠᱮ᱾
ᱦᱮᱸ, ᱚᱸᱰᱮ ᱠᱷᱚᱱ ᱜᱮᱠᱤᱱ ᱵᱷᱟᱜᱽ ᱠᱮᱫᱟ ᱚᱠᱚᱭ ᱫᱚ ᱞᱤᱴᱟᱹ ᱜᱚᱰᱮᱛ ᱟᱨ ᱚᱠᱚᱭ ᱫᱚ ᱦᱟᱱᱛᱮ ᱦᱟᱹᱱᱤ᱾
ᱦᱮᱸ ᱜᱚᱝᱠᱮ ᱟᱫᱚ ᱟᱵᱮᱱ ᱪᱟᱞᱟᱜ ᱵᱮᱱ᱾ ᱛᱳᱯᱚ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱟᱹᱵᱤᱱ ᱟᱹᱰᱤ ᱫᱟᱢᱟᱱ ᱫᱟᱢᱟᱱ ᱠᱟᱛᱷᱟ ᱠᱚ ᱢᱮᱱᱟᱜ ᱠᱟᱜ-ᱟ᱾ ᱱᱤᱛᱞᱤᱧ ᱵᱟᱰᱟᱭ ᱧᱟᱢ ᱠᱮᱫᱟ᱾
ᱜᱚᱝᱠᱮ ᱟᱫᱚ ᱮᱱᱛᱮ ᱨᱮᱦᱚᱸ, ᱚᱠᱚᱭᱟᱜ ᱠᱟᱛᱷᱟ ᱥᱟᱹᱨᱤᱜ ᱠᱟᱱ ᱚᱠᱚᱭᱟᱜ ᱠᱟᱛᱷᱟ ᱮᱲᱮᱜ ᱠᱟᱱ ᱦᱮᱸ, ᱢᱮᱱᱠᱷᱟᱱ ᱟᱵᱮᱱᱟᱜ ᱟᱵᱮᱱ ᱴᱷᱮᱱ ᱱᱚᱣᱟ ᱱᱚᱣᱟ ᱱᱚᱣᱟ ᱢᱚᱱᱮ ᱵᱷᱤᱛᱤᱨ ᱥᱮ ᱚᱱᱛᱚᱨ ᱛᱟᱞᱟᱨᱮ, ᱡᱟᱦᱟᱸ ᱢᱤᱫᱴᱤᱡ ᱦᱟᱣ ᱯᱚᱴᱚᱢ ᱠᱟᱱᱟ ᱞᱮᱠᱟ ᱱᱚᱣᱟ ᱰᱩᱢᱵᱩᱜ ᱥᱤᱜ ᱛᱟᱸᱦᱮᱜ ᱠᱟᱱ ᱛᱟᱵᱮᱱ, ᱚᱱᱟ ᱵᱮᱱ ᱯᱟᱥᱱᱟᱣ ᱟᱹᱞᱤᱧᱟᱹ ᱟᱹᱰᱤ ᱪᱮᱦᱨᱟ ᱞᱤᱧ ᱵᱩᱡᱷᱟᱹᱣ ᱠᱮᱫᱟ ᱾
ᱦᱳᱭ ᱜᱚᱝᱠᱮ, ᱟᱹᱞᱤᱧ ᱦᱚᱸ ᱚᱱᱟ ᱵᱟᱵᱚᱫ ᱛᱮ ᱡᱟᱦᱟᱸ ᱩᱰᱟᱹᱝ ᱜᱮ ᱠᱟᱛᱷᱟ ᱵᱮᱱ ᱟᱸᱡᱚᱢᱟᱫ ᱞᱤᱧᱟ᱾ ᱟᱹᱰᱤ ᱨᱟᱹᱥᱠᱟᱹ ᱞᱤᱧ ᱵᱩᱡᱷᱟᱹᱣ ᱠᱮᱭᱟ, ᱚᱱᱟ ᱥᱟᱞᱟᱜ ᱛᱮ ᱟᱹᱞᱤᱧ ᱵᱟᱝᱢᱟ ᱟᱵᱚᱨᱮᱱ ᱵᱚᱸᱜᱟ ᱵᱩᱨᱩ ᱫᱚ ᱱᱟᱦᱟᱜ ᱯᱤᱞᱪᱩ ᱦᱟᱲᱟᱢ ᱯᱤᱞᱪᱩ ᱵᱩᱲᱦᱤ ᱜᱤᱠᱤᱱ ᱩᱛᱱᱟᱹᱣ ᱞᱮᱫ ᱠᱚᱣᱟ᱾
ᱮᱠᱫᱚᱢ ᱱᱚᱣᱟ ᱫᱚ ᱡᱚᱛᱷᱟᱛ ᱠᱟᱛᱷᱟ ᱜᱮᱵᱚᱱ ᱨᱚᱲ ᱮᱫᱟ᱾
ᱦᱳᱭ᱾
ᱢᱮᱱᱠᱷᱟᱱ ᱨᱚᱯᱚᱲ ᱨᱚᱯᱚᱲ ᱛᱮᱦᱚᱸ ᱜᱚᱢᱠᱮ ᱛᱟᱠᱚ ᱡᱟᱦᱟᱸ ᱩᱰᱟᱹᱝ ᱚᱠᱛᱚ ᱠᱚ ᱮᱢ ᱟᱠᱟᱜ-ᱟ, ᱚᱱᱟ ᱦᱚᱸ ᱯᱚᱞᱚᱢ ᱪᱟᱞᱟᱜ ᱠᱟᱱᱟ᱾ ᱚᱠᱛᱚ ᱫᱚ ᱵᱟᱭ ᱛᱟᱜᱤᱭᱟ, ᱚᱠᱛᱚ ᱵᱷᱤᱛᱤᱨ ᱜᱮ ᱡᱟᱸᱦᱟᱱᱟᱜ ᱠᱟᱹᱢᱤ ᱦᱩᱭᱩᱜᱼᱟ᱾
ᱛᱟᱦᱞᱮ ᱜᱚᱝᱠᱮ᱾ ᱛᱚᱦᱟᱨ ᱜᱮ᱾
ᱡᱚᱦᱟᱨ ᱢᱮᱱᱛᱮ ᱦᱚᱞᱤᱧ ᱵᱚᱲᱦᱮᱜ ᱠᱟᱱᱟ, ᱠᱤᱱᱛᱩ ᱡᱚᱦᱟᱨ ᱫᱚ ᱵᱟᱝ ᱢᱮᱱ